ᱦᱮᱸ ᱦᱮᱞᱳ ᱦᱮᱞᱳ
ᱦᱮ ᱜᱚᱢᱠ ᱡᱚᱦᱟᱨ ᱜᱮ
ᱦᱮᱸ ᱡᱚᱦᱟᱨ ᱜᱮ ᱾
ᱦᱮᱸ ᱜᱚᱝᱠᱮ
ᱦᱮᱸ ᱡᱚᱦᱟᱨ ᱜᱮ
ᱠᱚᱜᱼᱟ ᱦᱮᱸ ᱢᱮᱱᱫᱟᱞᱤᱧ ᱪᱮᱫ ᱵᱤᱥᱚᱭ ᱛᱮ ᱜᱟᱞᱢᱟᱨᱟᱣ ᱦᱩᱭ ᱠᱚᱜᱼᱟ
ᱟᱪᱪᱷᱟ ᱱᱤᱛᱚᱜ ᱫᱚ ᱪᱮᱫ ᱵᱤᱥᱚᱭ ᱛᱮᱵᱮᱱ ᱜᱟᱞᱢᱟᱨᱟᱣᱟ, ᱦᱚᱜᱼᱚᱭ ᱛᱚ ᱟᱫᱚ ᱱᱤᱛᱚᱜ ᱪᱟᱥᱵᱟᱥ ᱦᱤᱡᱩᱜ ᱠᱟᱱᱟ? ᱪᱟᱥᱵᱟᱥ ᱤᱫᱤ ᱠᱟᱛᱮᱜ ᱜᱮ ᱦᱩᱭ ᱞᱮᱱᱜᱮ
ᱟ
ᱪ ᱜᱮ
ᱵᱟᱝᱟ ᱵᱟᱨᱦᱮ ᱥᱮᱫ ᱨᱮᱜᱮ ᱦᱮᱸ ᱚᱲᱟᱜ ᱨᱮᱜᱮ
ᱚᱱᱛᱮ ᱫᱚ ᱪᱮᱫ ᱞᱮᱠᱟ ᱪᱟᱥ ᱵᱟᱫ?
ᱦᱮᱸ ᱱᱚᱛᱮ ᱫᱚ ᱦᱩᱲᱳ ᱥᱩᱢᱩᱝ ᱜᱮᱠᱚ ᱪᱟᱥᱵᱟᱥᱟ ᱮᱴᱟᱜ ᱠᱤᱪᱷᱩ ᱫᱚ ᱚᱱᱠᱟ ᱠᱟ ᱫᱚ ᱢᱟᱱᱮ ᱡᱟᱹᱥᱛᱤ ᱠᱟᱭ ᱛᱮᱫᱚ ᱵᱟᱝ ᱦᱩᱭᱩᱜ ᱛᱟᱦᱮᱱᱟ ᱾ ᱦᱩᱭᱩᱜ ᱨᱮᱦᱚᱸ ᱢᱟᱱᱮ ᱛᱷᱚᱲᱟ ᱛᱷᱚᱲᱟ ᱜᱟᱱ ᱜᱮ ᱩᱛᱩ ᱠᱚᱠᱚ ᱨᱚᱦᱚᱭ ᱜᱮᱭᱟ ᱛᱚᱵᱮ ᱩᱱᱟᱹᱜ ᱡᱟᱹᱥᱛᱤ ᱫᱚ ᱵᱟᱝᱟ ᱾
ᱟᱪᱪᱷᱟ-ᱟᱪᱪᱷᱟ ᱾ ᱟᱨ ᱟᱞᱮ ᱚᱱᱛᱮ ᱫᱚ ᱪᱟᱥᱵᱟᱥ ᱵᱚᱞᱛᱮ ᱨᱚᱯ ᱢᱮᱱ ᱞᱮᱠᱷᱟᱡ ᱫᱚ ᱟᱨᱠᱤ, ᱡᱚᱛᱚᱠᱷᱡ ᱡᱟᱹᱥᱛᱤ ᱫᱚ ᱡᱚᱱᱰᱨᱟ ᱜᱮ ᱦᱮᱸ ᱾ ᱤᱱᱟᱹ ᱯᱚᱨ ᱫᱚ ᱦᱩᱤᱛ ᱫᱚ ᱦᱩᱲᱩ ᱥᱤᱡᱤᱱ ᱠᱟᱱᱟ ᱡᱚᱱᱰᱨᱟ ᱦᱩᱲᱩ ᱟᱨ ᱜᱩᱦᱩᱢ ᱫᱚ ᱟᱹᱰᱤ ᱠᱚᱢ ᱡᱚᱱᱰᱨᱟ ᱟᱨ ᱦᱩᱲᱩ ᱜᱮᱤᱛᱳᱚᱜ ᱫᱚ ᱟᱨ ᱥᱚᱵᱡᱤ ᱫᱚ ᱟᱹᱰᱤ ᱠᱚᱢ ᱜᱮ ᱦᱩᱭᱩᱜᱼᱟ ᱛᱚ ᱡᱚᱛᱚ ᱠᱷᱚᱡ ᱡᱟᱹᱥᱛᱤ ᱫᱚ ᱟᱨᱠᱤ ᱡᱚᱱᱰᱨᱟ ᱜᱮ, ᱡᱚᱱᱰᱨᱟ ᱱᱩᱠᱚ ᱢᱮᱱ ᱵᱚᱞᱮ ᱢᱚᱡᱽ ᱛᱮᱵᱮᱱ ᱥᱟᱨ ᱟᱜᱠᱷᱟᱱ ᱵᱮᱥ ᱛᱮᱵᱮᱱ ᱪᱟᱥ ᱟᱵᱟᱫ ᱞᱮᱠᱷᱟᱡ ᱛᱚᱵᱮ ᱤᱱᱟᱹ ᱠᱚ ᱵᱮᱮᱱ ᱡᱮ ᱱᱚᱣᱟ ᱵᱤᱜᱷᱟᱹᱨ ᱨᱮ ᱯᱚᱫᱨᱚ ᱠᱷᱚᱡ ᱥᱳᱞᱳ ᱜᱷᱚᱱᱴᱟ ᱨᱮᱫᱚ ᱵᱚᱞᱮ ᱦᱩᱭᱩᱜ ᱜᱮᱭᱟ
ᱵᱟᱵᱟ ᱨᱮ
ᱟᱨ ᱡᱚᱱᱰᱨᱟ ᱨᱮᱱᱟᱜ ᱫᱚ ᱫᱟᱢ ᱦᱚᱸ ᱢᱚᱴᱟᱢᱩᱴᱤ ᱵᱷᱟᱞᱚ ᱜᱮ ᱢᱮᱱᱟᱜᱼᱟ ᱱᱤᱛᱚᱜ ᱫᱚ ᱤᱱᱟᱹ ᱠᱚ ᱢᱟᱱ ᱫᱩ ᱦᱟᱡᱟᱨ ᱴᱟᱠᱟ ᱠᱟᱛᱮ ᱯᱚᱱᱨᱚ ᱠᱩᱭᱴ ᱵᱤᱥ ᱠᱩᱭᱴ ᱦᱩᱭ ᱞᱮᱱᱠᱷᱟᱱ ᱫᱩ ᱦᱟᱡᱟᱨᱟᱠᱟ ᱠᱟᱛᱮ ᱟᱹᱠᱷᱤᱨᱨᱤᱧ ᱨᱮᱦᱚᱸ ᱟᱹᱰᱤ ᱞᱟᱵᱷ ᱜᱮ ᱛᱟᱦᱮᱱᱟ ᱟᱨ ᱦᱩᱲᱩᱮ ᱦᱩᱲᱩ ᱪᱟᱥ ᱞᱮᱠᱷᱟᱡ ᱫᱚ ᱦᱩᱲᱩ ᱦᱩᱭᱩᱜ ᱜᱮᱭᱟ ᱡᱚᱸᱰᱨᱟ ᱯᱚᱨᱮ ᱦᱩᱲᱩ ᱦᱩᱲᱩ ᱦᱚᱸ ᱪᱟᱥ ᱦᱩᱭᱩᱜ ᱠᱟᱱᱟ ᱟᱨ ᱦᱩᱲᱩ ᱨᱮᱱᱟᱜ ᱫᱚ ᱦᱩᱲᱩ ᱫᱚ ᱱᱚᱛᱮ ᱫᱚ ᱡᱮᱢᱚᱱᱠᱤ ᱪᱚᱞᱞᱤᱥ ᱪᱩᱨᱟᱱᱚᱵᱳᱭ, ᱛᱟᱯᱚᱨ ᱦᱟᱡᱟᱨ ᱵᱤᱵᱤ ᱱᱚᱣᱟ ᱠᱚᱜᱮ ᱞᱟᱜᱟᱣ ᱦᱩᱭᱩᱜ ᱠᱟᱱᱟ ᱾
ᱛᱟᱦᱞᱮ ᱢᱟᱱᱮ ᱤᱨ ᱠᱮᱫ ᱫᱟ ᱯᱮ ᱥᱮᱮ
ᱟᱹᱣᱨᱤ ᱮᱦᱚᱵᱚᱜᱼᱟ ᱟᱫᱚᱜ ᱤᱭᱟᱹ ᱚᱱᱟ ᱪᱮᱫ ᱤᱭᱟᱹ ᱤᱭᱟᱹ ᱦᱩᱭ ᱠᱟᱱᱟ ᱟᱨᱠᱤ ᱪᱮᱫᱠᱚ ᱢᱮᱛᱟᱜ ᱠᱟᱱ ᱱᱚᱣᱟᱛᱮ ᱜᱟᱹᱪᱷᱤ ᱢᱟᱱᱮ ᱮᱨ ᱦᱩᱭ ᱠᱟᱱᱟ ᱾
ᱚ ᱟᱪ ᱱᱤᱛᱚᱜ ᱫᱚ ᱮᱨ ᱦᱩᱭ ᱠᱟᱱᱟ ᱦᱮᱸ
ᱨᱟᱚᱨ
ᱦᱮᱸ ᱦᱮᱸ ᱦᱮ ᱦᱮᱸ
ᱟᱨ ᱟᱯᱮ ᱚᱱᱛᱮ ᱢᱟ ᱛᱤᱱᱟᱹᱜ ᱜᱟᱱᱮᱫ ᱪᱮᱫ ᱠᱚ ᱞᱟᱦᱟᱣ ᱟᱠᱟᱱ
ᱟᱞᱮᱥᱮᱫ ᱫᱚ ᱱᱚᱛᱮ ᱫᱚ ᱫᱟᱜ ᱡᱟᱹᱲᱤ ᱵᱟᱝ ᱠᱷᱟᱹᱛᱤᱨ ᱛᱮ ᱱᱮᱥ ᱫᱚ ᱦᱚᱸ ᱮᱠᱷᱚᱱᱳ ᱟᱯᱷᱚᱨ ᱫᱚ ᱟᱹᱣᱨᱤ ᱞᱮ ᱟᱯᱷᱚᱨ ᱫᱟᱲᱮᱭᱟᱜᱼᱟ ᱾
ᱟᱪᱪᱷᱟ-ᱟᱪᱪᱷᱟ ᱾
ᱢᱟᱱᱮ ᱚᱱᱠᱟ ᱞᱮᱠᱟ ᱫᱟᱜ ᱜᱮ ᱵᱟᱭ ᱫᱟᱜ ᱟᱠᱟᱫᱟ
ᱟᱪᱪᱷᱟ ᱟᱪᱪᱷᱟ
ᱟᱫᱚ ᱦᱟᱸᱜ ᱫᱟᱜ ᱞᱮ ᱫᱟᱜ ᱠᱚᱦᱟᱸᱜ ᱞᱮ ᱧᱟᱢ ᱞᱮᱠᱷᱟᱱ ᱜᱮ ᱦᱟᱜ ᱯᱚᱨᱵᱚᱛ ᱜᱮᱭᱟ ᱛᱚᱢᱚᱨ ᱫᱚ
ᱦᱮᱸ ᱟᱨ ᱱᱚᱛᱮ ᱫᱚ ᱫᱤᱱᱟᱹᱢ ᱞᱮᱠᱟᱭ ᱫᱟᱜ ᱮᱫᱟ ᱯᱟᱨᱟᱭ ᱜᱮᱭ ᱫᱟᱜ ᱮᱫᱟ ᱫᱮ ᱱᱚᱝᱠᱟ ᱵᱚᱞᱛᱮ ᱢᱟᱱᱮ ᱦᱟᱯᱛᱟᱨᱮ ᱢᱤᱫ ᱫᱷᱟᱣ ᱫᱚ ᱫᱟᱜ ᱮᱮᱫ ᱠᱟᱱ ᱜᱮᱭᱟ ᱢᱤᱫ ᱵᱟᱨ ᱫᱤᱱ ᱫᱚ
ᱚ ᱛᱟᱦᱚᱞᱮ ᱠᱷᱟᱱ ᱢᱟ ᱛᱚᱞᱟ ᱞᱟᱹᱜᱤᱫ ᱛᱮᱢᱟ ᱚᱥᱩᱵᱤᱫᱷᱟ ᱜᱮ ᱵᱟᱝ ᱦᱩᱭᱩᱜᱼᱟ
ᱵᱟᱝ - ᱵᱟᱝ ᱟᱯᱚᱨᱛᱚ ᱟᱹᱞᱤᱝ ᱫᱚ ᱠᱚᱱᱳ ᱚᱥᱩᱵᱤᱫᱷᱟ ᱵᱟᱹᱱᱩᱜᱼᱟ ᱟᱨ ᱱᱤᱛ ᱫᱚ ᱟᱯᱷᱚᱨ ᱛᱚᱞᱟᱫᱚ ᱢᱟᱱᱮ ᱫᱚ ᱦ ᱦᱟᱨ ᱥᱮᱫ ᱫᱚ ᱤᱱᱠᱟ ᱫᱚ ᱦᱟᱨᱟ ᱟᱠᱟᱱᱟ ᱟᱨ ᱡᱟᱹᱥᱛᱤ ᱛᱦᱮᱤᱱ ᱜᱟ ᱫᱚᱥ ᱠᱷ ᱛᱮ ᱵᱟᱨᱚ ᱫᱤᱱ ᱵᱟᱫᱽ ᱠᱷᱟᱱᱜ ᱜᱮ ᱱᱚᱛᱮ ᱫᱚᱠᱚ ᱮᱦᱚᱵᱚᱜᱼᱟ ᱟᱨᱠᱤ
ᱢᱟᱱᱮ ᱨᱚᱦᱚᱭ ᱠᱚ ᱮᱦᱚᱵ ᱵ
ᱦᱩᱸ ᱨᱚᱦᱚᱭ ᱠᱚᱜᱼᱟ ᱯᱚ
ᱦᱩᱸ
ᱟᱨ ᱟᱯᱮ ᱚᱱᱛᱮ ᱫᱚ ᱟᱯᱮ ᱚᱱᱛᱮ ᱫᱚ ᱢᱟᱱᱮ ᱱᱮᱛᱟᱨ ᱦᱚᱸ ᱩᱱᱠᱩ ᱪᱮᱫ ᱠᱚ ᱢᱮᱱᱠᱩ ᱵᱤᱧ ᱠᱚ ᱥᱮ ᱤᱱᱠᱩ ᱤᱭᱟᱹ ᱠᱚ ᱵᱟᱹᱨᱩᱜᱰᱟᱝ ᱠᱚ ᱥᱮ ᱱᱩᱠᱩ ᱛᱚᱨᱚᱫ ᱠᱚ ᱡᱚᱢ ᱠᱚᱣᱟ ᱥᱮ ᱠᱚ ᱡᱚᱢ ᱵᱟᱲᱟ ᱠᱚᱣᱟ ᱥᱮ ᱪᱮᱫᱮ ᱞᱮᱠᱟ
ᱡᱚᱢ ᱫᱚ ᱡᱚᱛᱚ ᱦᱚᱲ ᱜᱮᱠᱚ ᱡᱚᱢ ᱠᱚᱣᱟ᱾ ᱵᱟᱝ ᱧᱩ ᱨᱮᱱᱟᱜ ᱠᱟᱛᱷᱟ ᱫᱚ ᱵᱟᱝ ᱠᱟᱱᱟ ᱤᱱᱛᱩ ᱛᱚ ᱞᱟᱦᱟᱛᱮ ᱡᱟᱦᱟᱸ ᱞᱮᱠᱟ ᱠᱚ ᱡᱚᱢᱮᱫ ᱠᱚ ᱛᱟᱦᱮᱱᱟ ᱢᱟᱱᱮ ᱡᱟᱦᱟᱸ ᱛᱤᱱᱟᱹᱜ ᱵᱮᱥᱤ ᱠᱚ ᱡᱚᱢᱮᱫ ᱠᱚ ᱛᱟᱦᱮᱱᱟ ᱱᱮᱛᱟᱨ ᱫᱚ ᱩᱱᱟᱹᱜ ᱜᱟᱱ ᱫᱚ ᱵᱟᱝ
ᱟᱪᱪᱷᱟ ᱟᱪᱪᱷᱟ ᱮᱱᱛᱮ ᱦᱚᱸ ᱠᱤᱪᱷᱩ ᱵᱚᱞᱮ ᱢᱟᱱᱮ ᱫᱟ ᱟᱨ ᱱᱚᱛᱮ ᱫᱚ ᱦᱟᱸᱜ ᱟᱹᱰᱤ ᱱᱤᱛᱚᱜ ᱫᱚ ᱠᱚᱢ ᱤᱫᱤ ᱠᱟᱜᱼᱟ ᱠᱚ ᱟᱨ ᱱᱤᱛᱚᱜ ᱫᱚ ᱡᱮᱢᱚᱱ ᱜᱮᱤ ᱠᱩᱞᱟᱹᱭ ᱛᱟᱯᱚᱨᱮ ᱠᱩᱞᱟᱹᱭ ᱥᱚᱜᱚᱫ ᱨᱩᱱᱰᱟᱹ ᱵᱤᱡᱤ ᱱᱩᱠᱩ ᱫᱚᱠᱚ ᱡᱚᱛᱚᱜ ᱜᱮ ᱡᱚᱢ ᱡᱚᱢ ᱜᱮ
ᱦᱮᱸ ᱩᱱᱠᱩ ᱠᱚᱫᱚ ᱟᱹᱰᱤ ᱜᱮᱟᱹᱥᱛᱤ ᱧ ᱠᱚᱣᱟ ᱠᱤᱱᱛᱩ ᱵᱤᱧ ᱠᱚ ᱨᱚᱴᱮ ᱠᱚ ᱩᱱᱠᱩ ᱠᱚᱫᱚ ᱠᱟᱹᱴᱤᱡ ᱠᱚᱢ ᱧᱚᱜ ᱠᱚ ᱡᱚᱜ ᱠᱚᱣᱟ ᱾
ᱟᱪᱪᱷᱟ ᱟᱪᱪᱷᱟ ᱟᱪᱪᱷᱟ
ᱵᱟᱠᱚ ᱡᱚᱢ ᱠᱚᱣᱟ ᱚᱱᱠᱟᱱ ᱠᱟᱛᱷᱟ ᱫᱚ ᱵᱟᱝ ᱠᱟᱱᱟ ᱡᱚᱛᱚᱠᱚ ᱡᱚᱢ ᱠᱚᱣᱟ ᱪᱞ ᱠ ᱫᱚ
ᱦᱩᱸ
ᱟᱨ ᱛᱚᱵᱮ ᱠᱩᱞᱟᱹᱭ ᱟᱻ ᱥᱩᱠᱨᱤ ᱟᱨ ᱚᱱᱠᱟ ᱮᱢᱟᱱ ᱛᱮᱱ ᱠᱚ ᱠᱤᱪᱷᱩ ᱡᱤᱱᱤᱥ ᱩᱱᱠᱩ ᱠᱚᱫᱚ ᱥᱮᱸᱫᱽᱨᱟ ᱞᱟᱹᱜᱤᱫ ᱫᱚ ᱟᱹᱰᱤ ᱡᱟᱹᱥᱛᱤ ᱠᱚ ᱪᱟᱞᱟᱜᱼᱟ᱾
ᱟᱪᱪᱷᱟ ᱟᱪᱪᱷᱟ ᱥᱩᱠᱨᱤ ᱵᱮᱱ ᱞᱟᱹᱭ ᱠᱷᱟᱱ ᱫᱤᱥᱟᱹᱛ ᱢᱤᱫᱴᱟᱝ ᱠᱟᱛᱷᱟ ᱛᱚ ᱟᱯᱮ ᱚᱱᱛᱮ ᱫᱚ ᱥᱩᱠᱨᱤ ᱡᱤᱞ ᱪᱮᱫ ᱞᱮᱠᱟ ᱠᱮᱡᱤ ᱪᱟᱞᱟᱜ ᱠᱟᱱᱟ ᱱᱤᱛᱚᱜ?
ᱮ ᱟᱛᱚ ᱴᱚᱞᱟ ᱨᱮᱠᱚ ᱟᱹᱷᱨᱤᱧ ᱠᱷᱟᱡ ᱫᱚ ᱟᱹᱲᱤ ᱥᱚ
ᱦᱮᱸ ᱵᱟᱡᱟᱨ ᱨᱮ
ᱵᱟᱡᱟᱨ ᱨᱮᱫᱚ ᱢᱮᱱᱛᱮ ᱵᱟᱡᱟᱨ ᱨᱮᱫᱚ ᱵᱟᱝᱠᱚ ᱟᱹᱠᱷᱨᱤᱧᱟ ᱛᱚ ᱦᱟᱴ ᱠᱚᱨᱮ ᱠᱤ ᱢᱮᱞᱟ ᱠᱚᱨᱮ ᱚᱱᱟ ᱠᱚᱨᱮ ᱠᱷᱟᱱ ᱦᱳᱭ ᱦᱳᱭᱭ ᱚᱱᱟ ᱠᱚᱨᱮ ᱠᱷᱟᱱ ᱫᱚ ᱛᱤᱱᱥᱚ ᱴᱟᱠᱟ
ᱚ ᱟᱯᱮ ᱚᱱᱛᱮ ᱦᱚᱸ ᱛᱤᱱᱥᱚ ᱟᱛᱮ ᱜᱮ᱾ ᱚᱱᱠᱟᱜᱮ ᱟᱹᱛᱩ ᱠᱚ ᱟᱹᱛᱩ ᱠᱚᱨᱮᱫᱚ ᱚᱱᱠᱟᱜᱮ ᱟᱹᱲᱦᱟᱹᱭ ᱥᱚ ᱠᱤᱪᱷᱩ ᱦᱟᱱᱛᱮ ᱱᱟᱛᱮ ᱟᱨ ᱱᱚᱣᱟ ᱦᱟᱹᱴᱭᱟᱹ ᱠᱚᱨᱮ ᱠᱚ ᱟᱹᱠᱷᱨᱤᱧ ᱞᱮᱠᱷᱟᱱ ᱫᱚ ᱮ ᱥᱟᱲᱮ ᱛᱤᱱᱥᱚ ᱱᱤᱛᱚᱜ ᱫᱚ ᱞᱚᱞᱚ ᱫᱤᱱ ᱠᱟᱱᱟ ᱟᱫᱚ ᱞᱚᱞᱚ ᱫᱤᱱ ᱫᱚ ᱫᱟᱢ ᱛᱷᱚᱲᱟ ᱠᱚᱢ ᱧᱚᱜ ᱠᱚ ᱧᱟᱢᱟ ᱟᱨ ᱡᱚᱠᱷᱚᱱ ᱦᱟᱸ ᱦᱟᱛᱮ ᱨᱮᱭᱟᱲ ᱫᱤᱱ ᱵᱚᱞᱚ ᱞᱮᱱᱠᱷᱟᱱ ᱫᱚ ᱟᱫᱚ ᱛᱟ ᱡᱟᱹᱥᱛᱤ ᱧᱚᱜᱼᱟ ᱦᱟᱜ
ᱚᱱᱟ ᱠᱷᱚᱡ ᱟᱨᱚ ᱡᱟᱹᱥᱛᱤᱜᱼᱟ ᱨᱮᱭᱟᱲ ᱫᱤᱱ ᱫᱚ
ᱦᱮᱸ ᱨᱮᱭᱟᱲ ᱫᱤᱱ ᱫᱚ ᱡᱟᱹᱥᱛᱤ ᱧ ᱦᱩᱭᱩᱜᱼᱟ ᱨᱮᱭᱟᱲ ᱫᱤᱱ ᱫᱚ ᱡᱟᱹᱥᱛᱤ ᱜᱮ ᱥᱮᱞᱚᱜᱼᱟ ᱧᱤᱛᱚᱜ ᱫᱚ ᱞᱚᱞᱚ ᱫᱤᱱ ᱠᱟᱱᱟ ᱦᱚᱲ ᱠᱚ ᱡᱚᱢ ᱮᱫᱟ ᱠᱚᱢ ᱟᱨ ᱦᱟᱱᱛᱮ ᱨᱮᱭᱟᱲ ᱫᱤᱱ ᱫᱚ ᱡᱟᱹᱥᱛᱤ ᱠᱚ ᱡᱚᱢᱟ
ᱦᱩᱸ
ᱟᱫᱚ ᱚᱱᱛᱮ ᱫᱚ ᱪᱟᱹᱨ ᱥᱮᱫ ᱫᱷᱜᱵ ᱪᱟᱞᱟᱜᱼᱟᱟᱸᱜ
ᱦᱮᱸ ᱵᱟᱝ ᱟᱞᱮ ᱱᱚᱛᱮ ᱫᱚ ᱩᱱᱟᱹᱜ ᱫᱷᱟᱹᱵᱤᱡ ᱫᱚ ᱵᱟᱝᱟᱭ ᱨᱟᱠᱟᱵᱼᱟ, ᱪᱟᱨᱥᱚ ᱫᱷᱟᱹᱵᱤᱡ ᱫᱚ᱾ ᱢᱚᱴᱴᱟᱢᱩᱴᱤ ᱥᱟᱲᱮ ᱛᱤᱱ ᱦᱩᱭᱩᱜᱮᱫᱠᱟᱣᱟ
ᱟᱨ ᱟᱯᱮ ᱚᱱᱛᱮ ᱫᱚ ᱪᱮᱫ ᱞᱮᱠᱟ ᱦᱚᱲ ᱛᱚᱦᱚᱸ ᱛᱤᱱᱟᱹᱜ ᱜᱟᱱ ᱢᱮᱱᱟᱜ ᱯᱮᱭᱟ᱾ ᱫᱤᱠᱩ ᱡᱟᱹᱥᱛᱤ ᱥᱮ ᱦᱚᱲ ᱡᱟᱹᱥᱛᱤ ᱥᱮ ᱪᱮᱞᱮ ᱞᱮᱠᱟ
ᱦᱤᱥᱟᱹᱵ ᱨᱮᱫᱚ ᱦᱚᱲ ᱜᱮᱠᱚ ᱡᱟᱹᱥᱛᱤᱭᱟ᱾
ᱚ ᱛᱚᱵᱮ ᱱᱤᱭᱟᱹ ᱥᱤᱫᱩ ᱠᱟᱹᱱᱦᱩ ᱥᱮ ᱡᱟᱦᱟᱸ ᱱᱤᱭᱟᱹ ᱥᱤᱫᱩ ᱠᱟᱱᱩ ᱥᱮ ᱯᱟᱱᱰᱮ ᱯᱚᱱᱰᱤᱛ ᱜᱚᱝᱠᱮᱭᱟᱜ ᱡᱚᱱᱢᱚ ᱫᱤᱱ ᱥᱮ ᱚᱱᱟ ᱠᱚ ᱪᱮᱫ ᱞᱮᱠᱟ ᱢᱟᱱᱟᱣ ᱦᱩᱭᱩᱜ ᱠᱟᱱᱟ᱾
ᱚᱱᱟ ᱠᱚᱫᱚ ᱟᱹᱰᱤ ᱡᱟᱹᱥᱛᱤ ᱠᱟᱭ ᱛᱮᱫᱚ ᱵᱟᱠᱚ ᱢᱟᱱᱟᱣᱟ ᱛᱚᱵᱮ ᱥᱤᱫᱩ ᱠᱟᱱᱩᱣᱟᱜ ᱡᱚᱱᱢᱚ ᱫᱤᱱ ᱫᱚ ᱚᱱᱟ ᱫᱚ ᱦᱩᱞ ᱢᱟᱦᱟ ᱡᱟᱦᱟᱸ
ᱠᱤᱨᱤᱥᱮ ᱡᱩᱱ
ᱱᱚᱣᱟ ᱫᱚ ᱦᱮᱸ ᱛᱤᱨᱤᱥᱟ ᱡᱩᱱ ᱦᱩᱞ ᱢᱟᱦᱟ ᱚᱱᱟ ᱫᱚ ᱠᱟᱡᱟᱠ ᱠᱚ ᱢᱟᱱᱟᱣ ᱜᱮᱭᱟ᱾ ᱯᱚᱱᱰᱤᱛ ᱨᱚᱜᱷᱩᱱᱟᱛᱷ ᱢᱩᱨᱢᱩᱣᱟᱜ ᱫᱚ ᱩᱱᱟᱹᱜ ᱡᱟᱹᱥᱛᱤ ᱠᱟᱭ ᱛᱮᱫᱚ ᱵᱟᱝᱠᱚ ᱢᱟᱱᱟᱣ ᱛᱟᱦᱮᱸᱱᱟ, ᱛᱚ ᱡᱟᱦᱟᱸ ᱠᱚ ᱢᱩᱨ ᱢᱚᱨᱛᱤ ᱠᱚ ᱦᱮᱱᱟᱜ ᱛᱟᱭᱟ ᱥᱴᱮᱪᱩ ᱠᱚ ᱦᱮᱱᱟᱜ ᱛᱟᱭᱟ ᱚᱱᱟ ᱠᱚ ᱡᱟᱭᱜᱟ ᱨᱮ ᱠᱤᱪᱷᱩ ᱠᱤᱪᱷᱩ ᱡᱟᱭᱜᱟ ᱨᱮ ᱢᱟᱱᱟᱣ ᱛᱟᱦᱮᱱᱟ ᱥᱮ ᱯᱚᱱᱰᱤᱛ ᱨᱚᱜᱷᱩᱱᱟᱛᱷ ᱢᱩᱨᱢᱩᱣᱟᱜ ᱧᱩᱛᱩᱢ ᱛᱮ ᱡᱟᱦᱟᱸ ᱤᱥᱠᱩᱞ ᱠᱚ ᱪᱟᱞᱟᱜ ᱠᱟᱱᱟ᱾ ᱠᱤᱪᱷᱩ ᱠᱤᱪᱷᱩ ᱤᱥᱠᱩᱞ ᱫᱚ ᱢᱟᱱᱮ ᱯᱚᱱᱰᱤᱛ ᱨᱚᱜᱷᱩᱱᱟᱛᱷ ᱢᱩᱨᱢᱩ ᱟᱵᱟᱹᱥᱤ ᱱᱚᱝᱠᱟ ᱠᱤᱪᱷᱩ ᱠᱚ ᱧᱩᱛᱩᱢ ᱠᱟᱣᱫᱟ᱾ ᱚᱱᱟ ᱠᱤ ᱤᱥᱠᱩᱞ ᱨᱮᱫᱚ ᱠᱚ ᱢᱟᱱᱟᱣᱟ ᱠᱤᱱᱛᱩ ᱟᱨ ᱱᱚᱝᱠᱟ ᱟᱹᱛᱩ ᱚᱲᱟᱜ ᱠᱚᱨᱮ ᱫᱚ ᱩᱱᱟᱹᱜᱴᱟᱜ ᱫᱚ
ᱦᱮᱸ ᱟᱪᱪᱷᱟ ᱟᱞᱮ ᱱᱚᱛᱮ ᱦᱚᱸ ᱢᱟᱱᱟᱣ ᱫᱚ ᱟᱹᱰᱤ ᱟᱹᱰᱤ ᱡᱳᱨ ᱜᱮ᱾ ᱡᱮᱢᱚᱱ ᱱᱤᱛᱚᱜ ᱛᱤᱨᱤᱥᱮ ᱡᱩᱱ ᱢᱮᱱᱟᱜᱼᱟ, ᱛᱤᱨᱤᱥᱮ ᱡᱩᱱ ᱨᱮᱫᱚ ᱯᱩᱨᱟᱹ ᱮᱠᱫᱚᱢ ᱡᱟᱭᱜᱟ ᱡᱟᱭᱜᱟᱛᱮ ᱮᱱᱮᱡ ᱥᱮᱨᱮᱧ ᱠᱚ ᱫᱚᱦᱚᱭᱟ ᱡᱟᱭᱜᱟ ᱡᱟᱭᱜᱟᱛᱮ ᱵᱚᱞ ᱮᱱᱮᱡ ᱠᱚ ᱫᱚᱦᱚᱭᱟ᱾ ᱡᱟᱭᱜᱟ ᱡᱟᱭᱜᱟ ᱫᱚ ᱟᱜ ᱥᱟᱨ ᱛᱩᱧ ᱠᱚᱢᱯᱤᱴᱤᱥᱮᱱ ᱠᱚ ᱫᱚᱦᱚᱭᱟ ᱟᱨᱦᱚᱸ ᱟᱭᱢᱟ ᱨᱚᱠᱚᱢ᱾ ᱠᱚᱢᱯᱤᱴᱤᱥᱚᱱ ᱠᱚ ᱫᱚᱦᱚᱭᱟ ᱚᱱᱟ ᱥᱤᱨᱯᱟᱹ ᱠᱚᱦᱚᱭᱟ ᱠᱤᱪᱷᱩ᱾ ᱥᱤᱨᱯᱟᱹ ᱛᱟᱦᱮᱱᱟ ᱡᱮᱢᱚᱱ ᱟᱞᱮ ᱱᱚᱸᱰᱮ ᱜᱮ ᱜᱟᱛᱮᱜ ᱠᱚ ᱫᱚᱥ ᱦᱟᱜ ᱠᱚ ᱫᱚᱦᱚ ᱠᱟᱜᱼᱟ ᱟᱞᱮ ᱥᱩᱨ ᱨᱮᱜᱮ
ᱦᱮᱸ
ᱚᱸᱰᱮ ᱫᱚ ᱦᱟᱸᱜ ᱟᱸᱜᱼᱥᱟᱨ ᱚᱱᱟ ᱟᱸᱜᱼᱥᱟᱨ ᱚᱱᱟ ᱟᱨ ᱠᱚᱢᱯᱤᱴᱤᱥᱚᱱ ᱢᱮᱱᱟᱜᱼᱟᱱᱟ ᱯᱟᱹᱦᱤᱞ ᱥᱤᱨᱯᱟᱹ ᱠᱚ ᱫᱚᱦᱚᱣ ᱠᱟᱜᱼᱟ ᱢᱤᱫᱴᱮᱡ ᱤᱥᱠᱩᱴᱤ ᱜᱟᱹᱰᱤ ᱠᱚ ᱫᱚᱦᱚᱣ ᱠᱟᱫᱟ ᱟᱨ ᱫᱚᱥᱟᱨ ᱥᱤᱨᱯᱟᱹ ᱫᱚ ᱢᱮᱱᱟᱜᱼᱟ ᱞᱟᱹᱰᱩ ᱯᱷᱨᱤᱡ᱾ ᱤᱱᱟᱹ ᱯᱚᱨᱮ ᱢᱤᱫᱴᱮᱱ ᱥᱟᱭᱠᱮᱞ ᱢᱮᱱᱟᱜᱼᱟ᱾ ᱟᱨ ᱚᱱᱠᱟᱜᱮ ᱤᱭᱟᱹ ᱦᱚᱸ ᱚᱱᱟ ᱯᱚᱱᱰᱤᱛ ᱜᱚᱢᱠᱮ ᱡᱟᱦᱟᱸ ᱡᱚᱱᱢᱚ ᱫᱤᱱ ᱦᱩᱭᱩᱜ ᱮᱱᱛᱮᱜ
ᱦᱩᱸ
ᱟᱫᱚ ᱚᱱᱟ ᱦᱚᱸ ᱤᱥᱠᱩᱞ ᱠᱚᱨᱮᱜ ᱜᱮ᱾ ᱟᱨ ᱡᱟᱦᱟᱸ ᱡᱟᱦᱟᱸᱨᱮ ᱠᱞᱟᱯ ᱴᱚᱞᱟᱯ ᱢᱮᱱᱟᱜ ᱠᱷᱟ ᱚᱱᱟ ᱠᱚᱨᱮ᱾ ᱦᱮ ᱟᱹᱛᱩ ᱠᱚᱨᱮ ᱫᱚ ᱟᱹᱛᱩ ᱠᱚᱨᱮ ᱫᱚ ᱵᱟᱝ ᱦᱩᱭᱩᱜᱼᱟ ᱠᱚᱢ ᱜᱮ ᱦᱩᱸ
ᱛᱤᱨᱤᱥᱟ ᱡᱩᱱ ᱡᱟᱦᱟᱸ ᱦᱩᱞ ᱢᱟᱦᱟ ᱦᱩᱭᱩᱜᱼᱟ ᱚᱮ ᱡᱟᱹᱥᱛᱤ ᱠᱟᱭ ᱛᱮᱠᱚ ᱢᱟᱱᱟᱣᱟ ᱦᱮᱸᱥᱮ
ᱛᱤᱨᱤᱥᱟ ᱡᱩᱱ ᱨᱮ ᱟᱭᱢᱟ ᱡᱟᱭᱜᱟ ᱨᱮ ᱧᱮᱞ ᱟᱠᱟᱱᱟ ᱥᱮ ᱮᱱᱮᱡ ᱥᱮᱨᱮᱧ ᱠᱚ ᱫᱚᱦᱚᱭᱟ᱾ ᱥᱮ ᱯᱷᱩᱴᱵᱚᱞ ᱠᱷᱮᱞᱚᱸᱰ ᱠᱚ ᱫᱚᱦᱚᱭᱟ ᱥᱮ ᱦᱚᱸᱜᱼᱚᱭ ᱥᱟᱨ ᱮᱢ ᱞᱟᱹᱭ ᱠᱮᱫᱮᱜᱼᱟ ᱱᱚᱣᱟ ᱠᱚᱠᱚ ᱫᱚᱦᱚᱭᱮᱫᱼᱟ ᱠᱤᱱᱛᱩ ᱟ ᱟᱢ ᱪᱮᱫ ᱮᱢ ᱢᱮᱱᱟ ᱡᱮ ᱱᱚᱣᱟ ᱠᱚᱫᱚ ᱚᱱᱟ ᱫᱤᱱ ᱨᱮ ᱦᱩᱭᱩᱜ ᱴᱷᱤᱠ ᱞᱟᱹᱠᱛᱤ ᱴᱤᱠ ᱟᱱᱟ ᱥᱮ ᱵᱟᱝ?
ᱱᱚᱣᱟ ᱱᱚᱣᱟ ᱴᱷᱤᱠ ᱠᱟᱛᱷᱟ ᱦᱚᱸ ᱞᱟᱹᱭ ᱟᱨ ᱱᱚᱣᱟ ᱟᱹᱨ ᱜᱮᱭᱟ ᱟᱹᱞᱤᱧ ᱦᱚᱸ ᱢᱟᱱᱮ ᱠᱩᱠᱞᱤ ᱛᱟᱦᱮᱸ ᱠᱟᱱ ᱛᱟᱹᱞᱤᱧᱟ ᱱᱚᱣᱟ ᱯᱟᱥᱮᱜ ᱟᱞᱤᱧᱟᱜ ᱚᱱᱟ ᱥᱮᱨᱮᱧ ᱮᱱᱮᱡ ᱥᱮᱨᱮᱧ ᱠᱚ ᱥᱟᱵ ᱫᱚᱦᱚᱭᱮᱫᱟ ᱱᱚᱣᱟ ᱫᱚ ᱯᱟᱥᱮᱡ ᱮᱱᱟᱹᱠᱷᱟᱱ ᱫᱚ ᱯᱟᱥᱮ ᱵᱟᱝ ᱢᱚᱡᱽ ᱫᱚ ᱯᱟᱥᱮ ᱵᱟᱝ ᱦᱩᱭᱩᱜ ᱠᱟᱱᱟ ᱦᱟᱸᱜ ᱡᱮᱢᱚᱱ ᱱᱚᱜ-ᱚᱭ ᱱᱤᱛᱚᱜ ᱮᱱᱮᱡ ᱥᱮᱨᱮᱧ ᱠᱚ ᱥᱟᱵ ᱫᱚᱦᱚ ᱠᱟᱜᱼᱟ ᱡᱮᱢᱚᱱ ᱵᱚᱞ ᱜᱟᱛᱮ ᱠᱚ ᱢᱮᱱᱟᱜᱼᱟ ᱱᱤᱭᱟᱹ ᱠᱚ ᱥᱟᱵ ᱫᱚᱦᱚ ᱠᱟᱜᱼᱟ ᱱᱚᱣᱟ ᱠᱚᱫᱚ ᱵᱟᱝ ᱫᱚᱦᱚ ᱜᱮ ᱞᱟᱹᱠᱛᱤᱜᱼᱟ ᱵᱟᱨᱫᱤᱱ ᱜᱟᱱ ᱫᱚ
ᱮᱸᱻ ᱟᱵᱮᱱ ᱪᱮᱫ ᱵᱮᱱ ᱞᱟᱹᱭᱟ ᱱᱚᱣᱟ ᱠᱚ ᱢᱟᱱᱮ ᱚᱱᱟ ᱠᱚ ᱫᱤᱱ ᱨᱮ ᱱᱤᱭᱟᱹ ᱠᱚ ᱦᱩᱭᱩᱜ ᱞᱟᱹᱠᱛᱤ ᱛᱟᱦᱮᱸ ᱠᱟᱱᱟ ᱥᱮ ᱵᱟᱝ
ᱚᱱᱟ ᱠᱚ ᱫᱤᱱ ᱨᱮᱫᱚ ᱟ. ᱲᱤᱜᱟᱱ ᱫᱚ ᱟᱞᱤᱧ ᱵᱟᱞᱤᱧ ᱞᱟᱹᱭᱫᱟᱲᱮ ᱠᱟᱱᱟ ᱟᱵᱮᱱ ᱞᱟᱹᱭᱵᱮᱱ ᱟᱪᱪᱷᱟ ᱟᱵᱮᱱ ᱪᱮᱫ ᱵᱮᱱ ᱢᱮᱱᱪᱚᱭᱮᱫᱟ ᱤᱱᱟᱹ ᱯᱚᱨᱮ ᱟᱹᱞᱤᱧ ᱞᱟᱹᱭ ᱟᱵᱤᱱ ᱠᱟᱱᱟ ᱦᱟᱜ
ᱟᱹᱞᱤᱧ ᱫᱚ ᱡᱟᱦᱟᱸ ᱛᱤᱱ ᱦᱩᱰᱩᱡ ᱞᱤᱧ ᱟᱸᱡᱚᱢ ᱛᱤᱭᱳᱜ ᱠᱟᱫᱟ ᱞᱟᱹᱭᱟᱠᱚ ᱩᱱᱦᱤᱞᱚᱜ ᱢᱟ ᱟᱵᱚᱣᱟᱜ ᱢᱟ ᱮᱻ ᱢᱤᱫᱴᱟᱝ ᱞᱟᱹᱲᱦᱟᱹᱭ ᱨᱮᱱᱟᱜ ᱫᱤᱱ ᱛᱟᱦᱮᱸ ᱠᱟᱱᱟ ᱦᱮᱸ ᱥᱚᱝᱜᱨᱟᱢ ᱨᱮᱭᱟᱜ ᱫᱤᱱ ᱛᱟᱦᱮᱸᱠᱟᱱᱟ ᱮᱱᱦᱤᱞᱳᱜ ᱢᱟ ᱟᱵᱚᱣᱟᱜ ᱢᱟ ᱨᱟᱹᱥᱠᱟᱹ ᱨᱮᱭᱟᱜ ᱫᱤᱱ ᱫᱚ ᱵᱟᱭ ᱛᱟᱦᱮᱸ ᱠᱟᱱᱟ ᱛᱟᱦᱞᱮ ᱟᱵᱚ ᱚᱱᱟ ᱧᱩᱛᱩᱢ ᱛᱮ ᱚᱱᱟ ᱫᱤᱱ ᱨᱮ ᱪᱮᱫᱟᱜ ᱵᱚ ᱨᱟᱹᱥᱠᱟᱹᱭᱮᱫᱟ
ᱦᱮᱸ
ᱮᱱᱦᱤᱞᱳᱜ ᱫᱚ ᱟᱵᱚ ᱫᱚ ᱮᱱᱦᱤᱞᱳᱜ ᱫᱚ ᱢᱟᱱᱮ ᱥᱚᱝᱜᱨᱟᱢ ᱱᱤᱭᱮ ᱠᱤᱪᱷᱩ ᱜᱟᱞᱢᱟᱨᱟᱣ ᱮᱸᱻ ᱥᱮ ᱠᱤᱪᱷᱩ ᱡᱩᱫᱤ ᱪᱮᱫ ᱠᱚ ᱞᱟᱹᱭᱟ ᱡᱩᱫᱤ ᱱᱟᱴᱚᱠ ᱵᱚᱱ ᱢᱮᱱᱟ ᱛᱟᱦᱞᱮ ᱱᱟᱴᱚᱠ ᱫᱚ ᱠᱚᱨᱟᱣ ᱜᱟᱱ ᱠᱚᱜᱼᱟ
ᱦᱩᱸ ᱚᱱᱟ ᱥᱚᱝᱜᱨᱟᱢ ᱧᱩᱛᱩᱢ ᱛᱮ ᱡᱮᱢᱚᱱᱠᱤ ᱥᱤᱫᱩ ᱠᱟᱹᱱᱩ ᱢᱮᱱᱟᱜ ᱠᱤᱱᱟᱹ ᱩᱱᱠᱤᱱ ᱚᱱᱠᱟ ᱪᱮᱞᱟ ᱦᱩᱭ ᱞᱮᱱᱟ ᱮᱱᱛᱮᱫ ᱞᱟᱦᱟ ᱡᱩᱜᱽ ᱨᱮ ᱚᱝᱠᱟᱜᱮ
ᱚᱱᱟ ᱫᱚ ᱜᱟᱱ ᱠᱚᱜᱼᱟ
ᱦᱮᱸ ᱚᱱᱟ ᱠᱚ ᱥᱮ ᱢᱚᱡᱽ ᱠᱚᱜᱼᱟ ᱛᱚᱵᱮ ᱚᱱᱟ ᱠᱚᱜᱮ ᱠᱤᱪᱷᱩ ᱚᱠᱚᱭ ᱠᱚ ᱠᱟᱹᱴᱤᱡ ᱠᱚ ᱜᱤᱫᱽᱨᱟᱹ ᱠᱚ ᱢᱮᱱᱟᱜ ᱠᱚᱣᱟ ᱚᱠᱟ ᱥᱮ ᱠᱚ ᱚᱠᱚᱭ ᱠᱚ ᱵᱟᱠᱚ ᱵᱟᱲᱟᱭ ᱤᱱᱟᱹᱠᱷᱟᱱ ᱩᱱᱠᱩ ᱦᱚᱸᱠᱚ ᱧᱮᱞ ᱪᱮᱫ ᱠᱚᱣᱟ ᱴᱷᱤᱠ ᱜᱮᱭᱟ ᱱᱤᱝᱠᱟ ᱵᱮᱯᱟᱨ ᱜᱷᱚᱴᱚᱱᱟ ᱜᱷᱚᱴᱟᱣ ᱞᱮᱱ ᱡᱮ ᱛᱮᱦᱮᱧ ᱱᱚᱣᱟ ᱫᱤᱱ ᱞᱮ ᱟᱞᱮ ᱞᱮ ᱯᱟᱞᱚᱱ ᱦᱚᱪᱚᱭᱮᱫᱟ
ᱦᱮᱸ ᱚᱱᱠᱟᱜᱮ ᱠᱟᱛᱷᱟ ᱫᱚ
ᱦᱩᱸ
ᱟᱸᱡᱚᱢ ᱠᱟᱜ ᱠᱚᱣᱟ ᱱᱚᱝᱠᱟ ᱜᱮᱠᱚ ᱞᱟᱹᱭᱟ ᱮᱱ ᱦᱤᱞᱳᱜ ᱫᱚ ᱟᱵᱚᱣᱟᱜ ᱫᱚ ᱯᱷᱩᱨᱛᱤ ᱨᱮᱱᱟᱜ ᱫᱚ ᱪᱮᱫ ᱦᱚᱸ ᱵᱟᱝ ᱠᱟᱱᱟ ᱟᱵᱚ ᱡᱮ ᱮᱱᱮᱡ ᱥᱮᱨᱮᱧ ᱵᱚᱱ ᱫᱚᱦᱚᱭᱟ ᱟᱵᱚ ᱡᱮ ᱵᱚᱞ ᱠᱷᱮᱞᱳᱰ ᱵᱚᱱ ᱫᱚᱦᱚᱭᱟ ᱟᱵᱚ ᱡᱮ ᱠᱮᱯᱪᱟᱨᱚᱜ ᱠᱤᱪᱷᱩ ᱠᱤᱪᱷᱩ ᱡᱟᱭᱜᱟ ᱨᱮᱫᱚ ᱚᱨ
ᱚᱱᱟ ᱚᱱᱟ ᱠᱷᱟᱹᱛᱤᱨ ᱛᱮ ᱟᱞᱮ ᱱᱚᱛᱮ ᱫᱩ ᱫᱩᱭ ᱛᱤᱱ ᱵᱚᱪᱷᱚᱨ ᱵᱚᱪᱷᱚᱨ ᱞᱟᱜᱟ ᱫᱚ ᱦᱟᱸᱜ ᱚᱱᱟ ᱵᱚᱱᱚᱫᱚ ᱞᱮᱱᱟᱠᱚ
ᱦᱩᱸ
ᱦᱮᱸ ᱟᱹᱰᱤ ᱟᱱᱫᱳᱞᱚᱱ ᱦᱩᱭ ᱞᱮᱱᱟ ᱟᱨ ᱠᱚ ᱵᱚᱱᱫᱚ ᱞᱮᱫᱟ ᱟᱵᱟᱨ ᱱᱤᱛᱚᱜ ᱟᱨ ᱟᱨ ᱦᱚᱸ ᱪᱟᱞᱩᱣᱟ ᱠᱟᱱᱟ ᱟᱨ ᱦᱚᱸ ᱵᱮᱥᱜᱮᱢ ᱦᱩᱭᱩᱜ-ᱟ ᱟᱨᱦᱚᱸ ᱟᱨᱦᱚᱸ ᱮᱦᱚᱵᱱᱟ ᱚᱝᱠᱟ ᱜᱮ ᱦᱟᱸᱰᱮ ᱵᱚᱞ ᱮᱱᱮᱡ ᱱᱟᱰᱮ ᱮᱱᱮᱡ ᱥᱮᱨᱮᱧ ᱚᱸᱰᱮ ᱫᱚ ᱦᱟᱝᱠᱟ ᱱᱚᱝᱠᱟ ᱟᱭᱢᱟ ᱠᱤᱪᱷᱩ
ᱟᱞᱮ ᱱᱚᱛᱮ ᱦᱚᱸᱠᱚ ᱚᱱᱮᱠ ᱴᱟᱠᱟ ᱟᱭᱢᱟ ᱠᱤᱪᱷᱩ ᱜᱮᱠᱚ ᱵᱚᱱᱫᱚ ᱟᱹᱜᱩᱣ ᱠᱟᱜᱼᱟ
ᱦᱩᱸ
ᱟᱫᱚ ᱛᱤᱱᱟᱹᱜ ᱥᱟᱺᱜᱤᱧ ᱦᱟᱸᱜ ᱪᱮᱫ ᱪᱮᱠᱟᱜ ᱠᱟᱱᱟ ᱚᱱᱟ ᱫᱚ ᱵᱟᱝ ᱢᱮᱱᱚᱜᱚᱜ ᱠᱟᱱᱟ ᱞᱟᱦᱟ ᱛᱮᱫᱚ ᱱᱚᱛᱮ ᱦᱚᱸ ᱦᱮᱸ ᱦᱩᱞ ᱢᱟᱦᱟ ᱦᱤᱞᱳᱜ ᱫᱚ ᱚᱨᱠᱮᱥᱴᱟᱨ ᱠᱚ ᱮᱱᱮᱡ ᱥᱮᱨᱮᱧ ᱠᱚᱠᱚ ᱟᱭᱢᱟ ᱠᱚ ᱥᱟᱯᱲᱟᱣᱮᱫ ᱛᱟᱸᱦᱮᱱ ᱜᱮᱭᱟ ᱠᱚ ᱛᱚᱵᱮ ᱦᱮᱸ ᱚᱱᱟ ᱠᱤᱪᱷᱩ ᱵᱚᱪᱷᱚᱨ ᱠᱷᱚᱱ ᱫᱚ ᱦᱟᱸᱜ ᱟᱹᱣᱨᱤ ᱧᱮᱞᱚᱜᱼᱟ ᱚᱱᱠᱟ ᱞᱮᱠᱟ ᱛᱮᱫᱚ ᱚᱨᱠᱮᱥᱴᱟᱨ ᱠᱚᱫᱚ ᱮᱱᱮᱡ ᱥᱮᱨᱮᱧ ᱠᱚᱫᱚ ᱱᱚᱝᱠᱟ ᱦᱩᱞ ᱢᱟᱸᱦᱟ ᱦᱩᱭᱩᱜ ᱢᱟ ᱥᱩᱫᱩ ᱦᱩᱞ ᱢᱟᱦᱟ ᱤᱫᱤ ᱠᱟ ᱠᱟᱛᱮᱜ ᱜᱮ ᱠᱤᱪᱷᱩ ᱠᱟᱛᱷᱟ ᱠᱚ ᱞᱟᱹᱭ ᱵᱟᱲᱟ ᱠᱮᱫ ᱜᱮ᱾
ᱦᱩᱸ ᱟᱨ ᱟᱯᱮ ᱚᱱᱛᱮ ᱚᱞ ᱪᱤᱠᱤ ᱱᱤᱛᱚᱜ ᱵᱚᱨᱛᱚᱢᱟᱱ ᱢᱟᱱᱮ ᱪᱮᱫ ᱞᱮᱠᱟ ᱪᱟᱞᱟᱜ ᱠᱟᱱᱟ ᱤᱥᱠᱩᱞ ᱴᱤᱥᱠᱩᱞ ᱥᱮ ᱯᱟᱲᱦᱟᱣ
ᱮ ᱪᱟᱞᱟᱜ ᱠᱟᱱ ᱜᱮᱭᱟ ᱟᱹᱰᱤ ᱵᱷᱟᱜᱤ ᱜᱮ ᱪᱟᱞᱟᱜ ᱠᱟᱱᱟ᱾ ᱟᱹᱰᱤ ᱢᱟᱱᱮ ᱡᱳᱨ ᱥᱟᱺᱦᱤᱡ ᱢᱟᱱᱮ ᱤᱭᱟᱹ ᱠᱚ ᱦᱟᱛᱟᱣ ᱠᱟᱜᱼᱟ ᱥᱴᱮᱯ ᱠᱚ ᱦᱟᱛᱟᱣ ᱟᱨ ᱥᱮ ᱮ ᱚᱞᱪᱤᱠᱤ ᱡᱚᱛᱚ ᱜᱤᱫᱽᱨᱟᱹ ᱪᱮᱫ ᱠᱚᱜᱮ ᱦᱩᱭᱩᱜ ᱞᱟᱜᱟᱣ ᱵᱚᱱᱟ ᱢᱮᱱᱛᱮ
ᱦᱮᱸ ᱟᱞᱮ ᱱᱚᱛᱮ ᱦᱚᱸ ᱚᱝᱠᱟ ᱜᱮ ᱟᱫᱚ ᱟᱹᱰᱤ ᱞᱟᱦᱟ ᱫᱚ ᱦᱟᱸᱜ ᱛᱟᱦᱮᱸ ᱠᱟᱱᱟ ᱯᱨᱟᱭᱢᱟᱤ ᱤᱥᱠᱩᱞ ᱜᱮ ᱟᱨ ᱱᱤᱛ ᱫᱚ ᱤᱭᱩᱱᱤᱵᱷᱟᱨᱥᱤᱴᱤ ᱥᱮ ᱢᱚᱦᱟ ᱵᱤᱫᱽᱫᱟᱞᱚᱭ ᱚᱱᱟ ᱠᱚᱨᱮ ᱠᱚ ᱵᱷᱚᱨᱟᱣ ᱟᱠᱟᱜ-ᱟ ᱱᱤᱛᱚᱜ ᱫᱚ᱾
ᱟ ᱟᱞᱮ ᱱᱚᱛᱮ ᱦᱚᱸ ᱤᱭᱩᱱᱤᱵᱷᱟᱨᱥᱤᱴᱤ ᱠᱚᱨᱮ ᱢᱮᱱᱟᱜᱼᱟ ᱛᱚᱵᱮ ᱩᱱᱟᱹᱜ ᱡᱟᱹᱥ ᱛᱤ ᱠᱟᱭ ᱛᱮᱫᱚ ᱵᱟᱹᱱᱩᱜᱼᱟ ᱟᱹᱰᱤ ᱠᱚᱢ ᱜᱮᱭᱟ ᱢᱟᱱᱮ ᱟᱞᱮ ᱱᱚᱛᱮ ᱫᱚ ᱮ ᱯᱨᱟᱭᱢᱟᱨᱤ ᱠᱷᱚᱱᱜᱮ ᱩᱱᱟᱹᱜ ᱥᱮᱬᱟ ᱜᱮ ᱵᱟᱠᱚ ᱥᱮᱬᱟᱣᱠᱟᱫᱟ᱾ ᱡᱟᱦᱟᱸ ᱫᱚ ᱤᱭᱩᱱᱤᱵᱷᱟᱨᱥᱤᱴᱤ ᱠᱚ ᱪᱟᱹᱞᱩᱭᱟ ᱢᱮᱱᱛᱮ ᱟᱹᱰᱤ ᱠᱚᱢ ᱦᱚᱲᱠᱚ ᱥᱮᱬᱟ ᱠᱟᱜ ᱛᱮ ᱟᱹᱰᱤ ᱠᱚᱢ ᱜᱮ ᱤᱭᱩᱱᱤᱵᱷᱟᱨᱥᱤᱴᱤ ᱠᱚ ᱦᱮᱱᱟᱜᱼᱟ᱾
ᱟᱞᱮ ᱱᱚᱛᱮ ᱫᱚ ᱯᱨᱟᱭ ᱤᱭᱩᱱᱤᱵᱷᱟᱭ ᱤᱭᱩᱱᱤᱵᱷᱟᱨᱥᱤᱴᱤ ᱫᱚ ᱚᱞᱪᱤᱠᱤ ᱫᱚ ᱵᱚᱞᱚᱭᱱᱟ ᱦᱟᱸᱜ ᱯᱨᱟᱭᱢᱟᱨᱤ ᱦᱚᱸ ᱛᱟᱦᱮᱸ ᱠᱟᱱᱟ ᱯᱨᱟᱭᱢᱟᱨᱤ ᱢᱟ ᱞᱟᱦᱟ ᱠᱷᱚᱱ ᱜᱮ ᱛᱟᱦᱮᱸ ᱠᱟᱱ ᱮᱱᱛᱮᱜ ᱚᱱᱛᱮ ᱢᱟ ᱫᱩᱭ ᱢᱩᱴᱟᱢᱩᱴᱤ ᱫᱩᱭ ᱦᱟᱡᱟᱨ ᱟᱴ ᱱᱚᱭ ᱠᱷᱚᱱᱟᱜ ᱜᱮ ᱯᱨᱟᱭᱢᱟᱨᱤ ᱫᱚ ᱢᱮᱱᱟᱜ-ᱟ᱾ ᱟᱞᱮ ᱱᱚᱸᱰᱮ ᱟᱛᱩ ᱨᱮᱜᱮ ᱢᱮᱱᱟᱜᱼᱟ ᱟᱨ ᱯᱨᱚᱛᱤᱴᱟ ᱟᱛᱩ ᱨᱮᱜᱮ ᱢᱮᱱᱟᱜ-ᱟ ᱯᱨᱟᱭᱢᱟᱨᱤ ᱤᱥᱠᱩᱞ ᱚᱠᱟ ᱠᱚᱨᱮ ᱦᱚᱲ
ᱞᱟᱹᱭ ᱚᱪᱚᱭᱫᱟᱹᱧ ᱚᱱᱟ ᱫᱚ ᱚᱱᱟ ᱠᱚ ᱤᱥᱠᱩᱞ ᱫᱚ ᱜᱚᱵᱷᱚᱨᱢᱮᱱᱴ ᱥᱟᱞᱟᱜ ᱡᱚᱯᱲᱟᱣ ᱦᱮᱱᱟᱜ ᱛᱚ